ᱦᱮᱞᱳ ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱟ ᱪᱮᱫᱠᱟ ᱴᱷᱤᱠ ᱜᱮᱭᱟᱯᱮ ᱛᱚ
ᱦᱮᱸ ᱢᱚᱡᱽ ᱵᱟᱲᱟ ᱜᱮ ᱟᱯᱮ ᱠᱚᱜᱮ
ᱦᱮᱸ ᱟᱞᱮ ᱦᱚᱸ ᱢᱚᱸᱡᱽ ᱵᱟᱲᱟ ᱜᱮ
ᱟᱪᱪᱷᱟ ᱛᱟᱦᱚᱞᱮ ᱪᱤᱫ ᱠᱩ ᱪᱮᱠᱟ
ᱪᱮᱫ ᱜᱮ ᱵᱟᱝ ᱱᱚᱜᱼᱚᱭ ᱫᱩᱲᱩᱵ ᱵᱟᱲᱟ ᱠᱟᱱᱟᱞᱮ ᱫᱟᱨᱮ ᱵᱩᱴᱟᱹᱨᱮ ᱨᱮ ᱠᱟᱡ ᱠᱟᱡᱟᱠ ᱥᱤᱛᱩᱝ ᱠᱟᱱᱟ ᱛᱚ ᱟᱫᱚ ᱚᱱᱟ ᱥᱤᱛᱩᱝ ᱛᱮ ᱡᱤᱨᱟᱹᱣ ᱦᱩᱭ ᱠᱟᱱᱟ
ᱚ ᱟ ᱫᱟᱜ ᱵᱟᱲᱟᱭ ᱫᱟᱭ ᱥᱮ ᱵᱟᱝ
ᱫᱟᱜ ᱫᱚ ᱟᱹᱭᱩᱵ ᱟᱹᱭᱩᱵ ᱥᱮ ᱫᱟᱜ ᱮᱫᱟᱭ ᱟᱨ ᱚᱱᱠᱟᱱ ᱛᱤᱠᱤᱱ ᱥᱚᱢᱚᱭ ᱫᱚ ᱠᱟᱡᱟᱠ ᱥᱤᱛᱩᱝ ᱫᱟᱭ
ᱦᱩᱸ
ᱦᱮᱸ ᱟᱯᱮ ᱪᱮᱫᱟᱜ ᱦᱮᱸ
ᱵᱟᱝ ᱵᱟᱝ ᱟᱞᱮᱥᱮᱫ ᱫᱚ ᱵᱟᱢ ᱫᱟᱜ ᱟᱠᱟᱫᱟ ᱫᱟᱜ ᱢᱟᱱᱮ ᱦᱚᱞᱟᱱ ᱫᱚ ᱚᱱᱠᱟᱜ ᱜᱮ ᱛᱟᱦᱮᱸ ᱠᱟᱱᱟ ᱫᱟᱜ ᱫᱟᱜ ᱚᱱᱠᱟᱜᱮ ᱛᱟᱦᱮᱸ ᱠᱟᱱᱟ ᱵᱟᱝ ᱫᱟᱜ ᱫᱚ ᱵᱟᱝ ᱫᱟᱜ
ᱚ ᱦᱩᱸ ᱛᱟᱦᱚᱞᱮ ᱞᱟᱹᱭ ᱛᱟᱞᱟᱝ ᱢᱮ ᱴᱚᱯᱤᱠ ᱢᱤᱫᱴᱮᱡ
ᱦᱮᱸ
ᱦᱩᱸ
ᱦᱩᱸ
ᱟᱢ ᱡᱩᱫᱤ ᱢᱤᱫ ᱫᱤᱱ ᱢᱤᱫ ᱫᱤᱱ ᱢᱤᱫ ᱫᱤᱱ ᱞᱤᱜᱤᱜ
ᱦᱮᱸ
ᱯᱚᱫᱷᱟᱱ ᱢᱚᱱᱛᱨᱤ ᱵᱟᱱᱟᱣ ᱢᱮᱭᱟ ᱠᱚ ᱛᱚ ᱪᱤᱜ ᱮᱢ ᱪᱮᱠᱟᱭᱟ? ᱢᱟᱱᱮ ᱪᱮᱜ ᱵᱷᱟᱜᱤ ᱡᱤᱱᱤᱥ ᱦᱮᱸ ᱵᱟᱪᱮ ᱵᱷᱟᱹᱜᱤ
ᱟᱸ ᱦᱩᱸ ᱵᱷᱟᱜᱤ ᱡᱤᱱᱤᱥ ᱫᱚ ᱵᱚᱞᱮ ᱵᱷᱟᱜᱤ ᱨᱮᱭᱟᱜ ᱜᱮ ᱪᱮᱠᱟᱭ ᱦᱩᱭᱩᱜᱼᱟ ᱡᱮᱢᱚᱱ ᱱᱩᱠᱩ ᱫᱚ ᱡᱟᱦᱟᱱᱟᱜ ᱤᱭᱟᱹ ᱠᱚ ᱵᱟᱠᱩ ᱧᱮᱞ ᱫᱟ ᱛᱚ ᱡᱮᱢᱚᱱ ᱡᱟ ᱦᱩᱭᱩᱜ ᱠᱟᱱᱟ ᱩᱱᱠᱩ ᱫᱚ ᱟᱠᱚᱣᱟᱜ ᱠᱚ ᱧᱮᱞ ᱮᱫᱟ
ᱦᱮᱸ
ᱦᱩᱸ ᱛᱚ ᱫᱤᱥᱟᱹᱢ ᱪᱮᱠᱟ ᱵᱚᱫᱚᱞᱚᱜᱼᱟ ᱚᱱᱟ ᱠᱚ ᱛᱷᱚᱲᱟ ᱧᱮᱞ ᱦᱩᱭᱩᱜᱼᱟ
ᱟᱪᱪᱷᱟ
ᱯᱟᱲᱦᱟᱜ ᱠᱩᱨᱮ ᱟᱵᱩ ᱟᱵᱳ ᱤᱭᱟᱹ ᱦᱚᱸ ᱟᱵᱳ ᱥᱚᱢᱟᱡᱽ ᱦᱚᱸ ᱛᱷᱚᱲᱟ ᱟᱹᱰᱤ ᱛᱟᱭᱚᱢ ᱨᱮ ᱢᱮᱱᱟᱜ ᱵᱚᱱᱟ ᱯᱟᱲᱦᱟᱜ ᱫᱤᱠ ᱛᱮ ᱟᱫᱚ ᱚᱱᱟ ᱠᱚ ᱪᱮᱠᱟᱛᱮ ᱵᱩ ᱞᱟᱦᱟᱜ ᱟᱵᱩ
ᱦᱮᱸ ᱟᱪᱪᱷᱟ ᱟᱹᱰᱤ ᱢᱚᱸᱡᱽ ᱠᱟᱛᱷᱟ
ᱛᱳ ᱟᱢ ᱟᱢᱟᱜ ᱞᱟᱹᱭ ᱛᱟᱞᱟᱝ ᱢᱮ ᱪᱮᱜ ᱮᱢ ᱪᱮᱫ ᱞᱮᱠᱟᱢ ᱢᱚᱱᱮᱣ ᱠᱟᱫᱟ ᱟᱢ ᱫᱚ
ᱤᱧ ᱢᱚᱱᱮᱣ ᱠᱟᱫᱟᱹᱧ ᱡᱟᱦᱟᱸ ᱛᱤᱱᱟᱹᱜ ᱢᱟᱱᱮ ᱩᱱᱠᱩ ᱢᱮᱱᱟᱜ ᱠᱚᱣᱟ ᱡᱟᱦᱟᱭ ᱠᱚ ᱱᱮᱛᱟ ᱯᱷᱮᱛᱟ ᱠᱚ ᱢᱮᱱᱟᱜ ᱠᱚᱣᱟ ᱢᱟᱱᱮ ᱡᱟᱦᱟᱸᱭ ᱡᱮᱢᱱᱤ ᱚᱞᱚᱜ ᱯᱟᱲᱦᱟᱣ ᱵᱟᱢ ᱵᱟᱲᱟᱭ -ᱟ ᱩᱱᱤ ᱦᱚᱸ ᱵᱟᱱᱟᱣ ᱠᱟᱱᱟᱭ
ᱦᱩᱸ
ᱛᱚ ᱩᱱᱠᱩ ᱢᱟ ᱩᱱᱠᱩ ᱵᱟᱱᱟᱣ ᱠᱟᱛᱮᱜ ᱯᱷᱟᱭᱫᱟ ᱵᱟᱝ ᱟᱡ ᱱᱤᱡᱮ ᱟᱡ ᱢᱟᱱᱮ ᱟᱭᱟᱜ ᱞᱮᱝᱜᱩᱭᱡᱽ ᱢᱟᱱᱮ ᱡᱮᱢᱱᱤ ᱵᱟᱭᱨᱮ ᱡᱟᱭᱜᱟᱭ ᱪᱟᱞᱟᱭ ᱮᱱᱟᱭ ᱴᱷᱤᱠ ᱜᱮᱭᱟ ᱛᱚ ᱡᱮᱢᱱᱤ ᱟᱵᱚᱣᱟᱜ ᱞᱮᱝᱜᱩᱭᱮᱮᱡᱽ ᱵᱟᱝ ᱵᱟᱲᱟᱭ ᱟᱭ ᱛᱚ ᱚᱱᱟ ᱞᱟᱹᱜᱤᱫ ᱟᱨ ᱢᱤᱫ ᱴᱟᱝ ᱦᱚᱲ ᱫᱚᱦᱚ ᱠᱮᱭᱟᱭ
ᱦᱮᱸ ᱦᱮᱸ
ᱦᱳᱭ ᱚᱱᱟ ᱡᱤᱱᱤᱥ ᱡᱩᱫᱤ ᱟᱢ ᱛᱮ ᱟᱢ ᱚᱱᱟ ᱟᱢ ᱡᱮᱦᱮᱛᱩ ᱟᱢ ᱤᱭᱟᱹ ᱠᱟᱱᱟᱢ
ᱦᱩᱸ
ᱦᱳᱭ ᱚᱱᱟ ᱡᱮᱢᱚᱱ ᱟᱨ ᱡᱮᱢᱱᱤ ᱡᱮᱢᱱᱤ ᱯᱟ ᱡᱮᱢᱱᱤ ᱱᱚᱜᱼᱚᱭ ᱜᱷᱚᱴᱚᱱᱟ ᱠᱚ ᱦᱩᱭᱩᱜ ᱠᱟᱱᱟ
ᱦᱟᱸ
ᱦᱳᱭ ᱚᱱᱟ ᱠᱚ ᱟᱨ ᱚᱱᱟ ᱠᱚ ᱤᱭᱟᱹ ᱠᱟᱛᱮ ᱡᱮᱢᱚᱱ ᱵᱟᱝ ᱦᱩᱭᱩᱜ
ᱦᱮᱸ ᱦᱮᱸ
ᱦᱮᱸ ᱛᱚᱵᱮ ᱦᱩᱸ ᱦᱩᱸ
ᱡᱟᱸᱦᱟ ᱛᱤᱱᱟᱹᱜ ᱢᱟᱱᱮ ᱡᱟᱸᱦᱟ ᱛᱤᱱᱟᱹᱜ ᱥᱠᱩᱞ ᱠᱚ ᱢᱮᱱᱟᱜᱼᱟ, ᱦᱚᱥᱯᱤᱴᱟᱞ ᱠᱚ ᱢᱮᱱᱟᱜᱼᱟ
ᱦᱩᱸ
ᱟᱵᱳ ᱨᱮᱸᱜᱮᱡ ᱦᱚᱲ ᱞᱟᱹᱜᱤᱫ ᱫᱚ ᱚᱱᱟ ᱠᱚ ᱢᱟᱱᱮ ᱵᱟᱵᱚᱱ ᱤᱭᱟᱹ ᱫᱟᱹᱲᱤᱜ ᱛᱷᱮᱸᱱᱟ ᱠᱚᱣᱟ
ᱦᱩᱸ ᱛᱟᱞᱮ ᱟᱵᱳ ᱦᱚᱲ ᱥᱚᱢᱟᱡᱽ ᱦᱮᱸ ᱵᱚᱞᱮ ᱪᱤᱠᱟ ᱵᱳ ᱪᱮᱫ ᱠᱳ ᱪᱤᱠᱟ ᱞᱮᱠᱷᱟᱡ ᱵᱚᱞᱮ ᱵᱳ ᱞᱟᱦᱟ ᱥᱮᱫ ᱵᱳ ᱪᱟᱞᱟᱣ ᱫᱟᱲᱮᱭᱟᱜᱼᱟ ᱛᱷᱚᱲᱟᱢ ᱞᱟᱹᱭ ᱞᱮᱠᱷᱟᱡ ᱢᱚᱡᱽ ᱦᱩᱭ ᱠᱚᱜᱼᱟ
ᱚᱱᱟ ᱟᱵᱚ ᱦᱚᱲ ᱥᱚᱢᱟᱡᱽ ᱛᱮ ᱡᱮᱢᱚᱱ ᱟᱵᱚ ᱡᱮᱢᱱᱤ ᱡᱟᱦᱱᱟᱜ ᱵᱤᱨᱥᱟᱹ ᱢᱩᱱᱰᱟ ᱥᱮ ᱡᱟᱦᱱᱟᱜ ᱜᱤ ᱦᱩᱞ ᱦᱚᱭ ᱦᱳᱭᱨᱮ ᱦᱩᱭᱩᱜ ᱟᱛᱩ ᱨᱮ ᱦᱩᱭᱩᱜ ᱦᱟᱨᱟ ᱮᱠ ᱟᱛᱩ ᱨᱮ ᱦᱩᱭ ᱠᱟᱛᱮ ᱚᱱᱟ ᱠᱚ ᱱᱤᱭᱮ ᱯᱩᱨᱟᱹ ᱟᱞᱳᱪ ᱮᱱᱮᱡ-ᱥᱮᱨᱮᱧ ᱮᱱᱮᱜ-ᱥᱮᱨᱮᱧ ᱠᱚ ᱢᱟ ᱦᱩᱭᱩᱜ ᱜᱮ ᱛᱚ ᱟᱫᱚ ᱚᱱᱟ ᱚᱱᱟ ᱡᱟᱭᱜᱟ ᱨᱮ ᱟᱨᱦᱚᱸ ᱡᱩ ᱟᱨᱦᱚ ᱩᱱᱟᱹᱜ ᱵᱷᱟᱜᱤ ᱡᱤᱱᱤᱥ ᱠᱩᱨᱟᱜ ᱪᱩᱭᱟᱢ ᱡᱫᱤ ᱚᱱᱟ ᱠᱚ ᱨᱚᱲ ᱠᱚ ᱛᱟᱦᱚᱞᱮ ᱩᱱᱱᱚᱛᱤ ᱭᱟᱹᱵᱩᱱ ᱟᱹᱩ ᱵᱤᱥᱤ ᱞᱟᱦᱟ ᱤᱫᱤᱜ ᱟᱵᱩᱱ
ᱦᱩᱸ
ᱟᱫᱚ ᱟᱫᱚᱢ ᱦᱚᱲ ᱫᱚ ᱧᱮᱞᱟᱢ ᱡᱮ ᱞᱟᱹᱭ ᱮᱫᱟᱠᱚ ᱞᱟᱹᱭ ᱮᱫᱟᱠᱚ ᱛᱚ ᱵᱟᱥ ᱠᱚᱭ ᱠᱮᱭᱟᱨ ᱵᱟᱝ᱾ ᱚᱱᱮ ᱚᱱᱠᱟ ᱦᱩᱭᱩᱜ ᱠᱟᱱᱟ ᱛᱚ ᱵᱟᱝ ᱠᱮᱭᱟᱨ ᱞᱮᱠᱷᱟᱱ ᱫᱚ ᱵᱟᱝ ᱵᱟᱵᱚᱱ ᱞᱟᱦᱟ ᱫᱟᱲᱮᱭᱟᱜᱼᱟ᱾ ᱢᱟᱱᱮ ᱡᱚᱛᱚ ᱤᱭᱟᱹ ᱦᱩᱭᱩᱜ ᱛᱟᱵᱚᱱᱟ ᱥᱮ
ᱦᱟᱸ ᱦᱟᱸ ᱦᱩᱸ
ᱚᱱᱟ ᱜᱮ
ᱟᱨ ᱚᱱᱟ ᱦᱚᱸ ᱠᱟᱱᱟ ᱥᱤᱠᱷᱱᱟᱹᱛ ᱢᱤᱫᱴᱮᱱ ᱟᱵᱚ ᱯᱟᱲᱦᱟᱜ ᱠᱚᱨᱮ ᱯᱟᱲᱦᱟᱣ ᱦᱚᱸ ᱵᱚᱞᱮ ᱵᱟᱠᱚ ᱯᱟᱲᱦᱟᱜ ᱠᱟᱱᱟ ᱟᱹᱰᱤ ᱠᱚᱢ ᱱᱮᱛᱟᱨ ᱦᱟᱺᱰᱤ ᱧᱩ ᱠᱚᱨᱮ ᱜᱮ ᱰᱷᱮᱨ ᱠᱚ ᱛᱟᱦᱮᱸᱱ ᱠᱟᱱᱟ ᱥᱮ ᱯᱨᱳᱜᱨᱟᱢ ᱠᱚᱨᱮ ᱰᱟᱹᱵᱩᱝ ᱰᱟᱱᱥ ᱠᱚ ᱪᱟᱞᱟᱜ ᱠᱟᱱᱟ ᱪᱷᱟᱹᱯᱨᱤ ᱚᱱᱟ ᱠᱚᱦᱚᱸ ᱛᱷᱚᱲᱟ ᱱᱟᱭᱤᱴ ᱯᱨᱳᱜᱨᱟᱢ ᱚᱱᱟ ᱠᱚᱦᱚᱸᱠᱚ ᱵᱚᱱᱫᱚ ᱞᱮᱠᱟᱱᱡ ᱫᱚ ᱦᱳᱭ ᱠᱚᱜᱼᱟ᱾ ᱵᱚᱞᱮ ᱨᱟᱹᱥᱠᱟᱹ ᱫᱚ ᱨᱟᱹᱥᱠᱟᱹ ᱫᱤᱱ ᱢᱟᱱ ᱟᱢ ᱮᱱᱮᱡ ᱥᱮᱨᱮᱧ ᱢᱮ ᱴᱷᱤᱠ ᱜᱮᱭᱟ ᱧᱤᱫᱟᱹ ᱠᱚᱛᱮ ᱟᱵᱟᱨ ᱪᱮᱫ ᱠᱚ ᱦᱩᱭᱩᱜ ᱠᱟᱱᱟ ᱦᱟᱱᱟ ᱱᱟᱣᱟ ᱟᱵᱟᱨ ᱟᱵᱚ ᱦᱚᱲ ᱴᱷᱮᱱ ᱜᱮ ᱰᱷᱨᱮᱢ ᱟᱸᱡᱚᱢᱟ ᱦᱮᱸ,
ᱦᱮᱸ ᱚᱱᱟ ᱠᱚ ᱚᱱᱟ ᱠᱚᱫᱚ ᱱᱮᱛᱟᱨ ᱫᱚ ᱯᱩᱨᱟᱹ ᱪᱚᱞᱛᱤ ᱨᱮ ᱢᱮᱱᱟᱜᱼᱟ᱾
ᱦᱩᱸ ᱚᱱᱟ ᱠᱚ ᱦᱚᱸ ᱟᱫᱚ ᱱᱤᱛᱚᱜ ᱛᱷᱚᱲᱟ ᱧᱮᱞ ᱦᱩᱭᱩᱜᱼᱟ ᱚᱱᱟ ᱠᱚ ᱫᱷᱮᱭᱟᱱ ᱮᱢ ᱟᱜ ᱦᱩᱭᱩᱜᱼᱟ᱾ ᱚᱱᱟ ᱠᱚᱫᱚ ᱵᱟᱠᱚ ᱦᱩᱫᱤᱥ ᱮᱫᱟᱛᱚ ᱦᱚᱲ ᱫᱚ ᱡᱟ ᱪᱟᱞᱟᱜ ᱠᱟᱱᱟ ᱪᱟᱞᱟᱜ ᱠᱟᱱᱟ᱾
ᱦᱮᱸ
ᱦᱮᱸ ᱱᱚᱝᱠᱟ ᱠᱷᱟᱡ ᱫᱚ ᱟᱵᱚ ᱥᱚᱢᱟᱡᱽ ᱫᱚ ᱵᱟᱵᱚ ᱞᱟᱦᱟ ᱫᱟᱲᱮᱭᱟᱜᱼᱟ᱾ ᱟᱨᱚ ᱦᱚᱲ ᱠᱚᱠᱚ ᱞᱟᱸᱫᱟᱣ ᱟᱵᱚᱱᱟ ᱟᱵᱚ ᱧᱮᱞᱛᱮ᱾ ᱞᱟᱦᱟᱛᱮᱱᱠᱩ ᱩᱱᱠᱩ ᱵᱤᱨᱥᱟᱹ ᱢᱩᱱᱰᱟ, ᱥᱮ ᱥᱤᱫᱩ, ᱠᱟᱹᱱᱦᱩ ᱧᱮᱞ ᱠᱚᱢ ᱥᱮ ᱛᱤᱱᱟᱹᱜ ᱛᱮᱭᱟᱨ ᱛᱮᱭᱟᱨ ᱠᱚ ᱛᱟᱦᱮᱸ ᱠᱟᱱᱟ ᱴᱷᱤᱠᱜᱮᱭᱟ᱾
ᱦᱮᱸ ᱩᱱᱠᱩ ᱛᱚ
ᱦᱚᱲ ᱧᱮᱞ ᱠᱚᱢ ᱦᱮᱸ ᱞᱟᱦᱟᱛᱮ ᱟᱵᱚ ᱩᱱᱠᱩ ᱧᱮᱞᱛᱮ ᱫᱤᱠᱩ ᱠᱚ ᱵᱚᱛᱚᱨᱚᱜ ᱠᱟᱱ ᱛᱟᱦᱮᱱᱟ᱾ ᱟᱨ ᱱᱮᱛᱟᱨ ᱢᱟ ᱟᱵᱚ ᱜᱮᱵᱚ ᱵᱚᱛᱚᱨᱚᱜ ᱫᱤᱠᱩ ᱧᱮᱞᱛᱮ᱾
ᱦᱮᱸ ᱚᱱᱟ ᱜᱮᱛᱚ ᱟᱵᱚ ᱚᱞᱚᱜ ᱯᱟᱲᱦᱟᱜ ᱡᱮᱢᱱᱤ ᱟᱵᱚᱱ ᱡᱟᱦᱟᱱᱟᱜ ᱟᱹᱰᱤ ᱡᱳᱨ ᱜᱮ ᱱᱚᱣᱟ ᱤᱭᱟᱹ ᱠᱚ ᱦᱩᱭᱩᱜ ᱠᱟᱱᱟ ᱮ ᱚᱱᱱᱟᱯᱩᱨᱱᱚ ᱵᱷᱟᱱᱰᱟᱨ ᱞᱤᱝᱪᱩ ᱯᱟᱲᱦᱟᱣ ᱞᱮᱠᱟ ᱵᱟᱝ ᱠᱟᱱᱟᱭ ᱛᱚ ᱩᱱᱤ ᱫᱚ ᱵᱟᱢ ᱵᱟᱰᱟᱭᱟ ᱛᱚ ᱛᱚ ᱩᱱᱤ ᱟᱱᱟ ᱵᱚᱞᱮ ᱟᱨ ᱩᱱᱤ ᱠᱩᱞᱤ ᱦᱩᱭᱩᱜ ᱛᱟᱭᱟ ᱛᱚᱵᱮ ᱛᱚ ᱠᱩᱞᱤᱭᱮᱭᱟ ᱛᱚᱵᱮ ᱛᱚ ᱞᱟᱹᱭ ᱟᱭᱟᱭ ᱟᱨ ᱞᱟᱹᱭ ᱜᱮᱭᱟᱭ ᱛᱚ ᱠᱩᱞᱤ ᱠᱩᱞᱤ ᱛᱮ ᱦᱟᱸᱰᱮ ᱠᱩᱞᱤ ᱦᱩᱭᱩᱜ ᱛᱟᱭᱟ᱾
ᱦᱩᱸ
ᱦᱳᱭ ᱚᱱᱟ ᱡᱤᱱᱤᱥ ᱜᱮ ᱦᱩᱭᱩᱜ ᱠᱟᱱᱟ᱾
ᱦᱮᱸ
ᱛᱚ ᱦᱩᱭᱞᱮᱱ ᱜᱮ ᱢᱟᱱᱮ ᱵᱮᱥᱤ ᱤᱭᱟᱹ ᱞᱮᱱᱠᱷᱟᱱ ᱚᱱᱟ ᱡᱮᱢᱱᱤ ᱥᱠᱩᱞ ᱠᱚ ᱵᱟᱱᱟᱣ ᱞᱮᱠᱟᱱ ᱛᱚ ᱟᱨᱚ ᱵᱷᱟᱹᱜᱤ ᱟᱵᱩ ᱩᱱᱱᱚᱛᱤ ᱫᱟᱹᱲᱤᱜ ᱟᱵᱩᱱ᱾ ᱵᱟᱠᱷᱟᱭ ᱫᱚ ᱚᱱᱠᱟ ᱜᱮ ᱛᱟᱦᱮᱸᱱ ᱟᱵᱩᱱ᱾
ᱟᱯᱮ ᱥᱮᱫ ᱫᱚ ᱛᱚᱵᱮ ᱚᱱᱟ ᱚᱞᱪᱤᱠᱤ ᱚᱱᱟ ᱠᱚᱫᱚ ᱪᱟᱞᱟᱜ ᱠᱟᱱᱟ ᱥᱮ ᱵᱟᱝ ᱤᱥᱠᱩᱞ ᱨᱮ ᱤᱥᱠᱩᱞ ᱠᱚᱨᱮ, ᱠᱚᱞᱮᱡᱽ ᱠᱚᱨᱮ᱾
ᱚᱱᱠ ᱱᱟᱥᱮ ᱱᱟᱥᱮ ᱜᱮ ᱪᱟᱞᱟᱜ ᱠᱟᱱᱟ ᱥᱚᱵ ᱤᱥᱠᱩᱞ ᱨᱮᱫᱚ ᱵᱟᱝ
ᱚ ᱦᱚ ᱩᱸ
ᱢᱟᱱᱮ ᱤᱧ ᱡᱟᱦᱟᱸᱨᱮ ᱯᱟᱲᱦᱟᱜ ᱠᱟᱱ ᱛᱟᱦᱮᱸᱱᱤᱧ ᱚᱸᱰᱮ ᱫᱚ ᱢᱟᱱᱮ ᱪᱟᱹᱞᱩᱜ ᱠᱟᱱ ᱛᱟᱦᱮᱸᱫ ᱚᱸᱰᱮ ᱢᱟᱪᱮᱫ ᱛᱟᱦᱮᱸ ᱠᱟᱱ ᱜᱮᱭᱟ᱾
ᱚ ᱦᱮᱸ ᱤᱧ ᱫᱚ ᱚᱱᱟ ᱠᱚᱦᱚᱸ ᱦᱚᱸ ᱞᱟᱹᱭᱢᱮ
ᱡᱮ ᱟᱞᱮᱭᱟᱜ ᱫᱤᱥᱚᱢ ᱥᱮᱜ ᱨᱮᱫᱚ ᱚᱱᱠᱟ ᱫᱚ ᱵᱟᱝ ᱦᱩᱭᱩᱜ ᱠᱟᱱᱟ ᱫᱤᱥᱚᱢ ᱢᱟᱱᱮ ᱵᱚᱞᱛᱮ ᱜᱮᱞᱮ ᱢᱤᱫᱴᱮᱝ ᱚᱱᱟ ᱠᱚᱞᱮᱡ ᱨᱮ ᱤᱭᱟᱹᱣ ᱠᱟᱫ ᱛᱟᱦᱮᱱᱟᱞᱮ ᱛᱚ ᱚᱸᱰᱮ ᱦᱚᱸ ᱚᱸᱰᱮ ᱦᱚᱸ ᱢᱟᱱᱮ ᱫᱚᱦᱚ ᱠᱟᱫᱟ ᱩ ᱢᱟᱱᱮ ᱢᱮᱱ ᱫᱚᱦᱚᱭ ᱢᱮᱱ ᱢᱮᱱᱛᱮ ᱟᱵᱩ ᱤᱭᱟᱹᱭᱵᱚᱱ ᱛᱟᱞᱮ ᱦᱩᱭᱩᱜ ᱜᱮᱭᱟ
ᱦᱮᱸ ᱛᱟᱦᱞᱮ ᱪᱟᱹᱞᱩ ᱞᱮᱠᱷᱟᱱ ᱜᱮ ᱢᱚᱸᱡᱽ ᱦᱩᱭᱩᱜᱼᱟ ᱦᱟᱝ?
ᱦᱮᱸ
ᱦᱩᱸ ᱚᱝᱠᱟᱜᱮ ᱟᱨ ᱱᱮᱛᱟᱨ ᱦᱚᱸ
ᱩᱠᱩ ᱢᱟᱪᱮᱫ ᱠᱚᱦᱚᱸ ᱩᱝᱠᱩ ᱦᱚᱸ ᱯᱟᱲᱦᱟᱣ ᱨᱮᱦᱚᱸ ᱟᱹᱰᱤ ᱵᱚᱞᱮ ᱵᱟᱠᱚ ᱡᱚ ᱫᱷᱮᱭᱟᱱ ᱜᱮ ᱵᱟᱠᱚ ᱮᱢᱟᱜ ᱠᱟᱱᱟ᱾ ᱡᱮ ᱪᱟᱞᱟᱣ ᱟᱵᱚ ᱪᱟᱹᱞᱩᱭᱟᱵᱚ ᱤᱥ ᱠᱩᱞ ᱠᱚᱨᱮ ᱵᱚ ᱪᱟᱹᱞᱩᱭᱟ ᱚᱱᱟ ᱠᱚ ᱡᱟᱦᱟᱱᱟᱜ ᱵᱚᱞᱮ ᱦᱩᱫᱤᱥ ᱜᱮ ᱵᱟᱠᱚ ᱦᱩᱫᱤᱥ ᱫᱟ ᱡᱮ ᱟᱵᱚ ᱦᱚᱲ ᱟ ᱵᱩᱣᱟᱜ ᱵᱷᱟᱥᱟ ᱜᱮ ᱵᱟᱵᱚ ᱵᱟᱲᱟᱭᱟ ᱯᱟᱲᱦᱟᱜ᱾
ᱟᱵᱚ ᱟᱨᱚ ᱵᱷᱟᱥᱟ ᱯᱟᱲᱦᱟᱣ ᱵᱩᱱ ᱵᱟᱰᱟᱭᱟ ᱩᱯᱟᱹ ᱥᱟᱨᱚ ᱟᱵᱚ ᱢᱟᱱᱮ ᱪᱮᱜ ᱠᱚ ᱞᱟᱹᱭᱟ
ᱱᱟ ᱵᱟᱝᱞᱟ ᱤᱝᱞᱤᱥ ᱚᱱᱟ ᱠᱚᱢᱟ ᱢᱮᱱᱟᱜ ᱜᱮ ᱚᱱᱟ ᱠᱚ ᱢᱟ ᱡᱚᱛᱚ ᱤᱭᱟᱹ ᱢᱮᱱᱟᱜᱼᱟ ᱟᱵᱚ ᱦᱚᱲ ᱦᱚᱲ ᱵᱟᱞᱟ ᱡᱟᱦᱟᱸ ᱢᱮᱱᱟᱜᱼᱟ ᱚᱱᱟ ᱫᱚ ᱢᱟᱱᱮ ᱵᱤ ᱟᱹᱰᱤ ᱟᱸᱴ ᱦᱚᱲ ᱜᱮ ᱵᱟᱠᱚ ᱵᱟᱰᱟᱭᱟ᱾
ᱫᱤᱭᱮ ᱩᱝᱠᱩ ᱫᱤᱠᱩ ᱦᱚᱸᱠᱚ ᱠᱩᱞᱤ ᱞᱮᱵᱚᱱ ᱠᱷᱟᱡ ᱟᱯᱮᱭᱟᱜ ᱵᱷᱟᱥᱟ ᱫᱚ ᱪᱮᱫ ᱠᱟᱱᱟ ᱪᱮᱫ ᱛᱮᱯᱮ ᱯᱟᱲᱦᱟᱜ ᱜᱮᱭᱟ ᱚᱞᱚᱜ ᱯᱟᱲᱦᱟᱜ ᱜᱮᱭᱟᱵᱚ? ᱟᱫᱚ ᱪᱮᱜ ᱵᱚ ᱞᱟᱹᱭᱟ ᱟᱵᱚ? ᱚᱞ ᱪᱤᱠᱤᱛᱮ ᱡᱩᱫᱤ ᱠᱩᱞᱤ ᱞᱮᱢ ᱯᱟᱭᱟ ᱛᱟᱦᱞᱮ ᱡᱟᱦᱱᱟᱜ ᱡᱟᱦᱟᱱᱟᱜ ᱞᱟᱹᱭᱟᱹᱧ ᱢᱮᱥᱮ ᱪᱮᱜ ᱠᱚ ᱢᱮᱛᱟᱜᱼᱟ ᱵᱚᱞᱮ ᱪᱮᱜ ᱪᱮᱜ ᱞᱮᱠᱟ ᱠᱚ ᱚᱞᱟ᱾ ᱛᱚ ᱪᱮᱜ ᱞᱮᱠᱟᱢ ᱞᱟᱹᱭᱭᱟ ᱡᱮ ᱦᱮᱸ ᱱᱚᱣᱟ ᱱᱟᱛᱮ ᱟᱞᱮᱭᱟᱜ ᱵᱷᱟᱥᱟ ᱠᱟᱱᱟ ᱱᱚᱣᱟ ᱫᱚ᱾
ᱦᱳᱭ ᱤᱱᱟᱹ ᱡᱤᱱᱤᱥ ᱜᱮᱛᱚ ᱟᱵᱚ ᱵᱟᱹᱵᱩᱱ ᱫᱟᱲᱮᱜ ᱠᱟᱱᱟ᱾
ᱦᱚᱸ ᱛᱚ ᱚᱱᱟ ᱫᱚ ᱩᱱᱴᱝᱠᱩ
ᱪᱮᱛᱟᱱ ᱥᱮᱱ ᱠᱷᱚᱱ ᱦᱚᱲ ᱜᱮ ᱩᱝᱠᱩ ᱡᱟᱦᱟᱸᱭ ᱢᱚᱱᱛᱨᱤ ᱠᱚ ᱢᱮᱱᱟᱜ ᱠᱚᱣᱟ ᱩᱝᱠᱩᱜ ᱜᱮ ᱵᱩᱡᱷᱟᱹᱣ ᱩᱪᱤᱛ᱾ ᱵᱩᱡ ᱠᱚ ᱛᱚᱵᱮ ᱛᱚ ᱪᱟᱞᱩᱭ ᱠᱚ ᱛᱚᱵᱮ ᱛᱚ
ᱦᱩᱸ
ᱡᱮᱢᱚᱱ ᱟᱞᱮ ᱚᱸᱰᱮ ᱢᱤᱫᱴᱮᱫ ᱤᱭᱟᱹ ᱟᱞᱮ ᱚᱸᱰᱮ ᱦᱚᱸ ᱵᱟᱠᱚ ᱯᱟᱲᱦᱟᱣᱮᱜ ᱠᱚ ᱛᱟᱦᱮᱱᱟ᱾ ᱟᱫᱚ ᱟᱞᱮ ᱞᱮ ᱢᱮᱱ ᱠᱮᱫᱟ ᱡᱮ ᱯᱟᱲᱦᱟᱣ ᱠᱚ ᱯᱮ ᱟᱫᱚ ᱩᱝᱠᱩ ᱠᱚ ᱢᱟᱦᱟᱥᱚᱭ ᱠᱚ ᱢᱮᱱ ᱫᱟ ᱴᱷᱤᱠ ᱜᱮᱭᱟ ᱟᱪᱪᱷᱟ ᱤᱭᱟᱹ ᱞᱮ ᱢᱤᱫᱴᱮᱜ ᱞᱮ ᱟᱹᱜᱩᱭᱫᱤ ᱠᱟᱱᱟ ᱩᱱᱤ ᱜᱮ ᱧᱮᱛᱚᱜ ᱯᱟᱲᱟᱣ ᱦᱟᱛᱟᱲ ᱯᱮᱭᱟ ᱟᱫᱚ ᱠᱚ ᱟᱹᱜᱩ ᱠᱮᱫᱮᱭᱟ ᱴᱷᱤᱠ ᱜᱮᱭᱟ ᱯᱟᱲᱦᱟᱣ ᱦᱩᱭᱩᱜ ᱠᱟᱱ ᱫᱚ ᱚᱝᱠᱟ ᱜᱮ ᱵᱚᱞᱮ ᱞᱟᱹᱭ ᱞᱮᱠᱷᱟᱡ ᱠᱚ ᱛᱚᱵᱮ ᱛᱚᱠᱚ ᱪᱟᱹᱞᱩᱭᱟ᱾ ᱴᱟᱨᱦᱚᱸ ᱦᱮᱸ ᱨᱚᱲ ᱦᱩᱭᱩᱜᱼᱟ ᱦᱮᱸ ᱨᱚᱲ ᱦᱩᱭᱩᱜᱼᱟ ᱡᱮ ᱦᱮᱸ ᱪᱟᱹᱞᱩᱭ ᱯᱮ ᱱᱚᱣᱟ ᱤᱭᱟᱹᱨᱮ ᱟᱞᱮ ᱵᱷᱟᱥᱟ ᱪᱤᱫ ᱜᱤᱫᱽᱨᱟᱹ ᱠᱚ ᱪᱤᱫᱟ ᱟᱫᱚ ᱟᱸᱡᱚᱢ ᱫᱚᱠᱚ ᱟᱸᱡᱚᱢ ᱜᱮᱭᱟ ᱟᱫᱚ ᱩᱝᱠᱩ ᱟᱵᱚ ᱠᱷᱚᱡ ᱪᱮᱛᱟᱱ ᱦᱚᱲ ᱡᱟᱦᱟᱸ ᱢᱚᱱᱛᱨᱤ ᱠᱚ ᱢᱮᱱᱟᱜ ᱠᱚᱣᱟ ᱩᱝᱠᱩ ᱚᱝᱠᱟ ᱠᱚ ᱞᱟᱹᱭ ᱟᱠᱚᱣᱟ ᱛᱚᱵᱮ ᱛᱚ ᱤᱥᱠᱩᱞ ᱥᱤᱥᱠᱩᱞ ᱪᱟᱞᱟᱜ ᱦᱩᱭᱩᱜ ᱛᱟᱠᱚᱣᱟ ᱞᱟᱹᱭ ᱦᱩᱭᱩᱜ ᱛᱟᱠᱚᱣᱟ ᱡᱟᱦᱟᱸ ᱪᱟᱹᱞᱩᱭ ᱯᱮ᱾
ᱦᱩᱸ
ᱪᱷᱟ ᱜᱮ
ᱟᱯᱮ ᱫᱚ ᱚᱠᱟ ᱫᱤᱥᱚᱢ ᱠᱟᱱ ᱛᱟᱯᱮᱭᱟ?
ᱫᱤᱥᱚᱢ
ᱵᱟᱝᱜᱟᱞ
ᱵᱟᱝᱜᱟᱞ ᱫᱚ ᱚᱠᱟᱴᱟᱜ ᱡᱮᱞᱟ ᱫᱚ ᱵᱚᱨᱫᱷᱚᱢᱟᱱ?
ᱪᱮᱫ ᱠᱚ ᱞᱤᱭᱟ ᱵᱚᱨᱫᱚᱢᱟᱱ᱾
ᱚ ᱛᱚ ᱵᱚᱨᱫᱷᱚᱢᱟᱱ ᱨᱮᱢᱟ ᱚᱱᱠᱟ ᱟᱸᱡᱚᱢ ᱠᱟᱱᱟ ᱢᱚᱸᱡᱽ ᱜᱮᱠᱚ, ᱯᱟᱲᱦᱟᱣ ᱠᱚᱜᱮᱭᱟ ᱪᱤᱠᱤ ᱠᱚ᱾
ᱦᱮᱸ ᱚᱱᱛᱮ ᱵᱚᱨᱫᱷᱚᱢᱟᱱ ᱥᱮᱡ ᱜᱮ ᱵᱷᱟᱜᱤ ᱚᱱᱛᱮ ᱜᱮ ᱯᱟᱲᱦᱟᱜ ᱠᱟᱱ ᱛᱟᱦᱮᱱᱤᱧ᱾
ᱚ ᱦᱩᱸ
ᱟᱫᱚ ᱟᱞᱮᱭᱟᱜ ᱛᱷᱚᱲᱟ ᱮᱱᱛᱮ ᱛᱟᱭᱚᱢ ᱱᱚᱜ ᱜᱮᱭᱟ ᱛᱟᱭᱚᱢ ᱥᱮᱜ
ᱢᱟᱱᱮ ᱪᱮᱫ ᱠᱚ ᱞᱟᱹᱭᱟ ᱤᱭᱟᱹ ᱟᱸᱡᱚᱢ ᱠᱮᱫᱟᱢ ᱟᱥᱟᱱᱥᱳᱞ ᱫᱩᱨᱜᱟᱯᱩᱨ᱾
ᱦᱮᱸ ᱦᱮᱸ
ᱦᱳᱭ ᱚᱱᱛᱮ᱾
ᱚ ᱚᱱᱛᱮ ᱫᱚ ᱵᱷᱟᱜᱤ ᱠᱳᱢᱯᱟᱱᱤ ᱠᱚ ᱵᱷᱟᱜᱤ ᱢᱮᱱᱟᱜᱼᱟ ᱦᱟᱝ?
ᱦᱮᱸ ᱦᱩᱸ ᱦᱮᱸ
ᱛᱚ ᱟᱭ ᱴᱤ ᱟᱭ ᱠᱚᱫᱚᱢ ᱯᱟᱲᱦᱟᱣ ᱠᱟᱫᱟ ᱥᱮ ᱵᱟᱝ?
ᱱᱚᱜᱼᱚᱝ ᱰᱤᱯᱞᱳᱢᱟ ᱠᱚᱨᱟᱭ ᱫᱤᱧ᱾
ᱚ ᱛᱚᱵᱮ ᱛᱚ ᱵᱷᱟᱜᱤ ᱵᱚᱞᱮ ᱡᱟᱦᱱᱟᱜ ᱠᱟᱹᱢᱤ ᱛᱚᱢ ᱧᱟᱢᱟ ᱾ ᱦᱮᱸ ᱥᱮ ᱵᱟᱝ,
ᱦᱮᱸ ᱦᱮᱸ ᱟᱨ ᱟᱯᱮᱭᱟᱜ ᱫᱤᱥᱚᱢ ᱫᱚ ᱚᱠᱟ ᱥᱮᱡ?
ᱟᱞᱮ ᱚᱱᱛᱮ ᱵᱤᱨᱵᱷᱩᱢ᱾
ᱟᱪᱪᱷᱟ
ᱦᱩᱸ ᱦᱩᱸ ᱛᱚ ᱟᱞᱮᱫᱚ ᱛᱮ ᱫᱚ ᱚᱱᱠᱟᱞᱮ ᱤᱭᱟᱹᱣ ᱟᱠᱟᱫᱟ ᱜᱚᱴᱟᱣ ᱠᱟᱫᱟ ᱞᱮ ᱪᱟᱞᱟᱣ ᱟᱞᱮ ᱚᱱᱟ ᱤᱭᱟᱹ ᱥᱟᱱᱛᱮ ᱤᱭᱟᱹ ᱚᱞᱪᱤᱠᱤ ᱚᱱᱟ ᱤᱥᱠᱩᱞ ᱨᱮ ᱤᱭᱟᱹ
ᱵᱮᱥ ᱛᱟᱦᱚᱞᱮ ᱱᱚᱝᱠᱟ ᱜᱮᱞᱟᱝ ᱜᱟᱞᱢᱟᱨᱟᱜ ᱠᱟᱱᱟ ᱟᱨᱚ ᱦᱟᱸᱜ
ᱦᱮᱸ ᱦᱮᱸ ᱴᱟᱭᱤᱢ ᱦᱚᱸ ᱦᱩᱭᱮᱱ ᱛᱟᱞᱟᱝᱟ ᱦᱮᱸ ᱴᱷᱤᱠ ᱜᱮᱭᱟ ᱛᱚᱵᱮ ᱡᱚᱦᱟᱨ ᱜᱮ ᱦᱮᱸ᱾